ᱦᱮᱸ ᱟᱪᱪᱷᱟ ᱦᱮᱸ ᱛᱟᱯᱚᱨᱮ
ᱱᱚᱜᱼᱚᱭ ᱚᱲᱟᱜ ᱨᱮᱜᱮ ᱦᱟᱸᱜ ᱱᱤᱭᱟᱹ ᱜᱟᱹᱲᱤᱡ ᱫᱚ ᱛᱚ ᱟᱢᱜᱮ ᱪᱮᱫ ᱠᱚᱢ ᱪᱤᱠᱟ ᱵᱟᱲᱟᱭᱮᱫᱟ
ᱤᱧ ᱦᱚᱸ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱪᱤᱠᱟᱹᱫᱚ ᱵᱟᱝ ᱪᱤᱠᱟᱹ ᱦᱩᱭᱩᱜ ᱠᱟᱱᱟ ᱛᱟᱦᱮᱸ ᱛᱟᱦᱮᱸ ᱠᱟᱱ ᱜᱮ ᱥᱮ ᱡᱟᱦᱟᱸ ᱥᱤᱡᱤᱱ ᱵᱚᱱ ᱞᱟᱹᱭᱫᱟ ᱥᱤᱡᱤᱱ ᱫᱚ ᱠᱟᱱ ᱜᱮᱭᱟ ᱢᱤᱫᱴᱟᱝ ᱢᱮᱱᱠᱷᱟᱱ ᱚᱱᱟ ᱥᱤᱡᱤᱱ ᱟᱵᱚ ᱵᱟᱵᱚᱱ ᱧᱟᱢ ᱮᱫᱟ ᱚᱱᱟ ᱛᱟᱭᱚᱢ ᱠᱟᱱ ᱛᱟᱵᱚᱱᱟ ᱚᱱᱟ ᱫᱚ ᱟᱥᱟᱲ ᱟᱫᱚ ᱟᱥᱟᱲᱤᱭᱟᱹ ᱥᱤᱢ ᱫᱚ ᱫᱚᱯᱮ ᱡᱚᱢ ᱠᱟᱜ ᱠᱚᱣᱟ ᱥᱮ ᱵᱟᱝ
ᱦᱮᱸ ᱜᱚᱝᱠᱮ ᱟᱞᱮ ᱫᱚᱞᱮ ᱡᱚᱢ ᱠᱮᱫ ᱠᱚᱣᱟ ᱟᱫᱚ ᱡᱚᱢ ᱯᱚᱨᱮ ᱮᱱᱛᱮ ᱨᱮᱦᱚᱸ ᱫᱟᱜ ᱜᱮ ᱵᱟᱭ ᱡᱟᱹᱲᱤᱭᱟᱵᱚᱱ ᱠᱟᱱᱟ ᱯᱟᱪᱷᱮ ᱟᱵᱚ ᱟᱸ ᱨᱤᱢᱤᱞ ᱟᱵᱚ ᱥᱟᱱ ᱡᱟᱦᱟᱱᱟᱜ ᱮ ᱨᱟᱹᱜᱤ ᱠᱟᱜ ᱵᱚᱱᱟ ᱥᱮ ᱪᱮᱫ ᱵᱟᱝ ᱵᱟᱰᱟᱭ ᱧᱟᱢᱚᱜ ᱠᱟᱱᱟ ᱵᱟᱝ
ᱦᱩᱸ ᱦᱩᱭᱩᱜᱼᱟ ᱤᱱᱠᱟᱹ ᱜᱮ ᱪᱟᱸᱫᱚ ᱵᱚᱸᱜᱟ ᱵᱟᱝ ᱪᱚᱭ ᱨᱟ. ᱜᱤ ᱟᱹᱲᱤᱥ ᱠᱟᱜ ᱵᱚᱱᱜᱮ
ᱦᱳᱭ ᱚᱱᱟ ᱜᱮᱛᱚ ᱠᱚᱱᱳ ᱫᱟᱜ ᱡᱟᱹᱲᱤ ᱵᱟᱭ ᱫᱟᱜ ᱡᱟᱹᱲᱤ ᱭᱟᱵᱚᱱ ᱠᱟᱱᱟ ᱟᱵ ᱥᱮᱱ ᱦᱮᱸ ᱥᱮ, ᱦᱮᱸ ᱵᱟᱠᱷᱟᱱ ᱱᱚᱜᱼᱚᱭ ᱟᱥᱟᱲ ᱵᱚᱸᱜᱟ ᱨᱮᱱᱟᱜ ᱢᱩᱪᱟᱹᱫ ᱠᱚ ᱦᱮᱡ ᱜᱚᱫ ᱱᱟ ᱵᱟᱝ? ᱮᱱᱛᱮ ᱨᱮᱦᱚᱸ ᱫᱟᱜ ᱡᱟᱹᱲᱤ ᱜᱮ ᱵᱟᱝ ᱧᱮᱞᱚᱜ ᱠᱟᱱᱟ ᱦᱮᱸ ᱾
ᱴᱷᱤᱠ ᱠᱟᱛᱷᱟ ᱫᱚ ᱤᱱᱟᱹ ᱜᱮ
ᱜᱚᱝᱠᱮ ᱵᱮᱠᱜᱨᱟᱣᱩᱱᱰ ᱫᱚᱢᱮ ᱟᱸᱡᱚᱢᱚᱜ ᱠᱟᱱᱟ ᱦᱮᱸ ᱥᱮ ᱾
ᱦᱮᱸ ᱦᱮᱸ
ᱟᱨ ᱪᱮᱫ ᱵᱮᱜᱨᱟᱣᱩᱱᱰ ᱫᱚ
ᱚᱱᱠᱟ ᱪᱮᱫᱪᱚᱝ ᱠᱟᱞᱠᱟᱞᱣ ᱟᱸᱡᱚᱢᱚᱜ ᱠᱟᱱᱟ ᱚᱱᱟᱜᱮ ᱟᱨᱠᱤ ᱦᱟᱸᱜ ᱾
ᱠᱟᱞᱠᱟᱞᱟᱣ ᱛᱮ ᱚᱱᱟ ᱫᱚ ᱨᱚᱲ ᱜᱮ
ᱚᱸ ᱟᱪᱪᱷᱟ ᱨᱩᱢ ᱨᱮ ᱢᱮᱱᱟᱜ ᱵᱮᱱ ᱠᱷᱟᱱ ᱚᱱᱟ ᱮᱸ ᱡᱟᱞᱱᱟ ᱠᱚᱫᱚ ᱡᱷᱤᱡᱮ ᱞᱮᱠᱷᱟᱱ ᱟᱹᱰᱤ ᱱᱟᱯᱟᱭᱚᱜᱼᱟ ᱵᱟᱝ ᱠᱷᱟᱱ ᱫᱚ ᱫᱚᱢᱮ ᱤᱡᱟᱹᱜᱼᱟ ᱛᱟᱨ ᱠᱚᱜᱼᱟ ᱾
ᱟᱪᱪᱷᱟ ᱟᱪᱪᱷᱟ
ᱦᱳᱭ ᱦᱳᱭ ᱦᱳᱭ ᱟᱫᱚ ᱜᱚᱝᱠᱮ ᱚᱱᱟ ᱠᱟᱹᱢᱤ ᱠᱟᱹᱥᱱᱤ ᱠᱚᱫᱚ ᱦᱟᱸᱜ ᱟᱞᱮ ᱱᱚᱛᱮ ᱫᱚ ᱦᱩᱲᱩ ᱠᱚᱫᱚ ᱮᱦᱚᱵ ᱫᱚᱞᱮ ᱮᱦᱚᱵ ᱟᱠᱟᱱᱟ ᱦᱮᱸ ᱥᱮ ᱛᱚ ᱦᱚᱜᱼᱚᱭ ᱱᱤᱭᱟᱹ ᱜᱷᱟᱹᱲᱤᱡ ᱫᱚ ᱚᱱᱟ ᱫᱟᱜ ᱡᱩᱫᱤ ᱵᱟᱭ ᱫᱟᱜ ᱨᱮᱦᱚᱸ ᱟᱞᱮ ᱚᱱᱛᱮ ᱫᱚ ᱦᱟᱜ ᱢᱤᱱᱤ ᱥᱤᱞᱚ ᱢᱮᱱᱟᱜᱼᱟ ᱛᱚ ᱟᱫᱚ ᱤᱱᱟᱹ ᱤᱭᱟᱹᱛᱮ ᱱᱚᱣᱟ ᱛᱮᱜᱮ ᱟᱞᱮ ᱫᱚᱞᱮ ᱨᱚᱦᱚᱭ ᱫᱚᱞᱮ ᱮᱦᱚᱵ ᱵᱟ ᱢᱚᱱᱮ ᱠᱟᱜᱼᱟ ᱞᱮ ᱟᱫᱚ ᱤᱱᱟ ᱠᱷᱟᱹᱛᱤᱨ ᱚᱱᱟ ᱛᱟᱹᱜᱤ ᱛᱟᱲᱟᱜ ᱨᱮ ᱢᱮᱱᱟᱜ ᱟᱠᱟᱫ ᱞᱮᱭᱟ ᱮᱱᱨᱮᱦᱚᱸ ᱡᱮ ᱧᱮᱞᱚᱜ ᱠᱟᱱᱟ ᱫᱟᱜ ᱫᱟᱜ ᱜᱟᱯᱟᱭ ᱫᱟᱜᱟᱭ ᱛᱮᱦᱮᱧ ᱫᱟᱜᱟᱭ ᱚᱱᱠᱟ ᱚᱱᱠᱟ ᱛᱮ ᱦᱟᱸᱜ ᱟᱹᱰᱤ ᱫᱤᱱ ᱦᱩᱭ ᱜᱚᱫ ᱱᱟ, ᱵᱟᱨ ᱯᱮ ᱫᱤᱱ ᱢᱚᱱᱮᱭᱟ ᱜᱟᱯᱟ ᱢᱮᱭᱟᱝ ᱥᱮᱫ ᱜᱮ ᱢᱚᱴᱟᱢᱩᱴᱤ ᱨᱚᱦᱚᱭ ᱫᱚᱞᱮ ᱮᱦᱚᱵᱟ ᱚᱱᱠᱟ ᱟᱨᱠᱤ ᱾ ᱟᱫᱚ ᱚᱱᱠᱟ ᱟᱯᱮ ᱚᱱᱛᱮ ᱫᱚ?
ᱚᱸ ᱟᱞᱮ ᱥᱮᱫ ᱦᱚᱸ ᱚᱱᱠᱟ ᱜᱮ ᱢᱚᱱᱮ ᱦᱩᱭᱩᱜ ᱠᱟᱱᱟ ᱫᱟᱜᱟᱭ ᱱᱮ ᱫᱟᱜᱟᱭ ᱫᱟᱜ ᱟᱥᱟ ᱨᱮᱜᱮ ᱦᱮᱱᱟᱜ ᱟᱠᱟᱫ ᱞᱮᱭᱟ ᱾ ᱱᱚᱛᱮ ᱫᱟᱜ ᱜᱮ ᱵᱟᱭ ᱫᱟᱜ ᱮᱫᱟᱭ ᱾
ᱦᱮᱛᱚ, ᱛᱟᱦᱚᱞᱮ ᱚᱱᱛᱮ ᱨᱚᱦᱚᱭ ᱠᱚᱫᱚ ᱛᱟᱦᱚᱞᱮ ᱜᱚᱝᱠᱮ ᱵᱚᱪᱷᱚᱨ ᱨᱮ ᱛᱤᱱ ᱵᱟᱨ ᱦᱩᱭᱩᱜᱼᱟ ᱵᱟᱨ ᱫᱷᱟᱣ ᱥᱮ ᱢᱤᱫ ᱫᱷᱟᱣ ᱜᱮ?
ᱦᱮᱸ ᱵᱟᱨ ᱫᱷᱟᱣ ᱜᱮ
ᱟᱪᱪᱷᱟ ᱟᱪᱪᱷᱟ ᱟᱪᱪᱷᱟ ᱢᱟᱱᱮ ᱫᱟᱜ ᱨᱮᱱᱟᱜ ᱥᱩᱵᱤᱫᱷᱟ ᱠᱚᱫᱚ ᱢᱮᱱᱟᱜ ᱟᱠᱟᱫᱟ ᱛᱟᱦᱚᱞᱮ ᱵᱟᱝ?
ᱮᱠᱵᱟᱨᱮ ᱦᱮᱸ ᱫᱟᱜ ᱨᱮᱱᱟᱜ ᱥᱩᱵᱤᱫᱷᱟ ᱫᱚ ᱢᱮᱱᱟᱜ ᱟᱠᱟᱜ ᱜᱮᱭᱟ ᱵᱟᱝ ᱵᱟᱝ ᱾
ᱟᱫᱚᱢ ᱟᱫᱚᱢ ᱴᱚᱴᱷᱟ ᱠᱚᱨᱮ ᱥᱮ ᱟᱫᱚᱢ ᱟᱫᱚᱢ ᱡᱟᱭᱜᱟ ᱠᱚᱨᱮ ᱧᱮᱞ ᱦᱩᱭᱱᱟ ᱦᱮᱸ ᱚᱱᱠᱟ ᱫᱟᱜ ᱨᱮᱱᱟᱜ ᱟᱸ ᱵᱟᱝᱼᱟ ᱵᱟᱝ ᱠᱷᱟᱹᱛᱤᱨ ᱜᱮ ᱥᱟᱹᱨᱤ ᱜᱮ ᱨᱚᱦᱚᱭ ᱠᱚᱦᱚᱸ ᱵᱟᱝ ᱠᱚ ᱨᱚᱦᱚᱭ ᱜᱮᱭᱟᱹ ᱟᱨ ᱱᱚᱛᱮ ᱢᱤᱫ ᱡᱚᱠᱷᱚᱡ ᱜᱮᱠᱚ ᱨᱚᱦᱚᱭ ᱜᱮᱭᱟᱹ ᱟᱨ ᱚᱱᱠᱟ ᱥᱮᱨᱢᱟ ᱡᱟᱹᱲᱤ ᱵᱟᱭ ᱡᱟᱹᱲᱤ ᱢᱟ ᱥᱟᱹᱨᱤ ᱜᱮ ᱟᱹᱰᱤ ᱫᱩᱠ ᱨᱮᱱᱟᱜ ᱠᱟᱛᱷᱟ ᱠᱟᱱᱟ ᱾ ᱡᱚᱫᱤᱭᱳ ᱱᱚᱣᱟ ᱟᱹᱰᱤ ᱠᱚᱥᱴᱚ ᱛᱮᱠᱚ ᱨᱚᱦᱚᱭᱟ ᱦᱮᱸᱥᱮ ᱫᱟᱜ ᱡᱟᱦᱟᱸ ᱠᱷᱚᱱᱟᱜ ᱜᱮ, ᱟᱨ ᱮᱢᱚᱱ ᱚᱠᱛᱚ ᱨᱮ ᱫᱟᱜ ᱜᱚᱫ ᱠᱟᱜᱼᱟᱭ ᱵᱟᱝ ᱥᱮ ᱢᱟᱱᱮ ᱦᱩᱲᱩ ᱠᱚ ᱡᱚᱠᱷᱚᱱ ᱵᱤᱞᱤᱜ-ᱟ ᱥᱮ ᱾ ᱛᱚᱠᱷᱚᱱ ᱮᱢᱚᱱᱮ ᱫᱟᱜ ᱜᱚᱜᱼᱟ ᱞᱟᱥ ᱨᱮ ᱚᱱᱟ ᱦᱩᱲᱩ ᱠᱚᱦᱚᱸ ᱵᱟᱝ ᱠᱚ ᱟᱹᱜᱩ ᱫᱟᱲᱮᱭᱟᱜᱼᱟ ᱚᱲᱟᱜ ᱛᱮ ᱵᱟᱝ?
ᱴᱷᱤᱠ ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ
ᱚᱱᱟ ᱴᱟᱜ ᱜᱮ ᱥᱟᱹᱨᱤ ᱜᱮ ᱟᱹᱰᱤ ᱫᱩᱠ ᱨᱮᱱᱟᱜ ᱠᱟᱛᱷᱟ ᱠᱟᱱᱟ ᱦᱮᱸ
ᱟᱫᱚ ᱜᱚᱝᱠᱮ ᱦᱚᱞᱟ ᱢᱟᱫᱷᱮᱨ ᱞᱚᱜᱽᱱᱚ ᱯᱚᱞᱚᱢᱮᱱ ᱫᱚ ᱟᱯᱮ ᱟᱹᱛᱩ ᱥᱮ ᱱᱤᱭᱟᱹ ᱫᱷᱟᱣ ᱫᱚ ᱚᱱᱠᱟ ᱵᱟᱝ ᱵᱟᱯᱞᱟ ᱠᱚ
ᱦᱮᱸ ᱜᱚᱝᱠᱮ ᱟᱞᱮ ᱦᱟᱜ ᱢᱟᱲᱟᱝ ᱧᱚᱜ ᱢᱤᱫ ᱴᱟᱝ ᱞᱚᱜᱱᱚ ᱯᱟᱨᱚᱢ ᱱᱟᱥᱮ ᱟᱥᱟᱲ ᱵᱚᱸᱜᱟ ᱱᱟᱜ ᱯᱳᱭᱞᱳ ᱥᱮᱫ ᱧᱚᱜ ᱛᱚᱠᱷᱚᱱ ᱦᱟᱸᱜ ᱟᱞᱮ ᱵᱟᱯᱞᱟ ᱚᱲᱟᱜ ᱫᱚ ᱦᱩᱭᱮᱱ ᱜᱮᱭᱟ ᱵᱟᱯᱞᱟ ᱫᱚ ᱦᱩᱭᱱᱟ, ᱟᱨ ᱢᱤᱫᱴᱟᱝ ᱢᱮᱱᱟᱜ ᱟᱠᱟᱫᱟ ᱦᱚᱜ-ᱚᱭ ᱟᱻ ᱤᱝᱨᱮᱡᱤ ᱨᱮᱱᱟᱜ ᱫᱚᱥ ᱛᱟᱨᱤᱠᱷ ᱥᱮ ᱮᱜᱟᱨᱚ ᱛᱟᱹᱨᱤᱠᱷ ᱢᱮᱱᱟᱜ ᱟᱥᱮ ᱢᱤᱫᱴᱟᱝ ᱾
ᱟᱪᱪᱷᱟ,
ᱦᱮᱸ ᱢᱩᱪᱟᱹᱫ ᱧᱚᱜ ᱚᱱᱟᱨᱮ ᱢᱤᱫᱴᱟᱝ ᱵᱟᱯᱞᱟ ᱚᱲᱟᱜ ᱫᱚ ᱢᱮᱱᱟᱜ ᱟᱠᱟᱫᱟ ᱛᱚ ᱟᱛᱳ ᱨᱮᱱᱟᱜ ᱜᱮ ᱢᱮᱱᱟᱜ ᱟᱠᱟ ᱟᱫᱚ ᱚᱸᱰᱮ ᱟᱞᱮ ᱫᱚ ᱪᱟᱞᱟᱜ ᱟᱞᱮ ᱦᱟᱸᱜ ᱾ ᱟᱛᱳ ᱨᱮᱱᱟᱜ ᱜᱮ ᱫᱟᱫᱟ ᱦᱚᱲ ᱠᱚ ᱵᱟᱯᱞᱟ ᱟᱭᱟ ᱾
ᱟᱪᱪᱷᱟ ᱥᱟᱨ ᱥᱟᱹᱜᱩᱱ ᱜᱮ ᱥᱮ ᱤᱭᱟᱹ ᱜᱚᱱᱚᱥᱝᱥ ᱛᱷᱤᱛᱤ
ᱵᱟᱝ ᱚᱱᱟ ᱫᱚ ᱥᱟᱨ ᱥᱟᱹᱜᱩᱱ ᱫᱚ ᱵᱟᱝ ᱠᱟᱱᱟ ᱜᱚᱱᱚᱝ ᱥᱤᱫᱷᱤᱜᱮ ᱟᱫᱚ ᱱᱮᱛᱟᱨ ᱫᱚ ᱡᱩᱫᱤ ᱵᱚᱱ ᱧᱮᱞᱟ ᱜᱚᱝᱠᱮ ᱢᱟᱱᱮ ᱡᱟᱹᱥᱛᱤ ᱠᱟᱭ ᱛᱮᱜᱮ ᱚᱱᱟ ᱜᱚᱱᱚᱝ ᱥᱤᱫᱷᱤ ᱜᱮ ᱦᱩᱭᱩᱜ ᱠᱟᱱᱟ ᱦᱮᱸ ᱵᱟᱝ ᱪᱮᱫ ᱞᱮᱠᱟ ᱡᱷᱚᱛᱚ ᱦᱮᱸ ᱢᱟᱱᱮ ᱢᱟ. ᱫᱩᱞᱟ. ᱬ ᱫᱩᱯᱰᱟᱣ ᱫᱩᱞᱟᱹᱲ ᱠᱟᱛᱮᱜ ᱡᱷᱚᱛᱚ ᱠᱚ ᱟᱹᱜᱩ ᱡᱚᱱᱟᱜ ᱠᱟᱱᱟ ᱦᱮᱸ ᱥᱮ ᱟᱸᱱᱴᱜᱤᱨ ᱡᱚᱱᱟᱜ ᱠᱟᱱᱟ ᱠᱚ ᱟᱨ ᱚᱱᱮ ᱡᱟᱦᱟᱸ ᱢᱤᱫᱴᱮᱱ ᱨᱟᱹᱥᱠᱟᱹ ᱧᱚᱜ ᱠᱟᱛᱮ ᱵᱟᱯᱞᱟᱜ ᱵᱚᱱ ᱪᱟᱞᱟᱜ-ᱟ ᱚᱱᱟ ᱡᱤᱱᱤᱥᱴᱟᱜ ᱫᱚ ᱵᱟᱝ ᱧᱮᱞ ᱧᱟᱢᱚᱜ-ᱟ ᱟᱥᱚᱜ-ᱟ ᱜᱚᱝᱠᱮ
ᱦᱷᱦᱹᱰᱤᱜᱮ ᱯᱟᱛᱞᱟ ᱟᱠᱟᱱ ᱜᱮᱭᱟ ᱱᱚᱣᱟ ᱠᱚ ᱫᱚ
ᱦᱳᱭ ᱚᱱᱟ ᱦᱟᱜ ᱚᱱᱟ ᱡᱟᱦᱟᱸ ᱫᱚᱝ ᱮᱱᱮᱡ ᱠᱚ ᱥᱮ ᱟᱨᱚ ᱚᱱᱠᱟ ᱛᱮᱱᱟᱜ ᱦᱮᱸ ᱥᱮᱴ ᱚᱱᱟ ᱠᱚᱦᱟᱸᱜ ᱵᱟᱝ ᱧᱟᱢᱚᱜ ᱠᱟᱱᱟ ᱛᱚ ᱥᱟᱹᱨᱤᱜᱮ ᱵᱷᱟᱜᱤ ᱵᱟᱝ ᱵᱩᱡᱷᱟᱹᱜ ᱠᱟᱱᱟ ᱵᱟᱝ
ᱮᱠᱵᱟᱨᱮ ᱢᱚᱱᱮ ᱡᱤᱣᱤ ᱠᱚ ᱟᱹᱰᱤ ᱜᱮ ᱵᱟᱹᱲᱤᱡ ᱵᱟᱹᱲᱤᱡᱚᱜᱟ ᱠᱟᱱᱟ ᱪᱮᱫᱟᱜ ᱵᱟᱝᱟᱥᱮ ᱢᱟᱱᱮ ᱟᱨ ᱢᱤᱫᱴᱟᱝ ᱵᱟᱹᱨᱭᱟᱹᱛ ᱠᱚᱲᱟ ᱠᱚᱠᱚ ᱪᱟᱞᱟᱜ-ᱟ ᱥᱟᱸᱜᱮ ᱵᱟᱹᱨᱭᱟᱹᱛ ᱠᱚᱲᱟ ᱠᱚ ᱚᱸᱰᱮ ᱵᱟᱹᱨᱭᱟᱹᱛ ᱚᱲᱟᱜ ᱨᱮ ᱦᱟᱸᱰᱮ ᱪᱮᱫ ᱞᱮᱠᱟ ᱠᱚ ᱮᱱᱮᱡ ᱮᱱᱮᱡ ᱛᱟᱠᱚ ᱫᱚᱝ ᱠᱚ ᱦᱮᱸ ᱥᱮ ᱛᱟᱯᱚᱨᱮ ᱡᱟᱦᱟᱸ ᱫᱚ ᱦᱩᱭᱩᱜ ᱠᱟᱱᱟ ᱤᱛᱩᱫ ᱥᱤᱸᱫᱩᱨ ᱛᱟᱭᱚᱢ ᱡᱟᱦᱟᱸ ᱦᱩᱭᱩᱜ-ᱟ ᱚᱱᱟ ᱥᱮᱨᱮᱧ ᱥᱮ ᱚᱱᱟ ᱮᱱᱮᱡ ᱥᱮ ᱚᱱᱟ ᱨᱩᱫᱚ ᱟᱨ ᱥᱟᱱᱟᱢᱟᱜ ᱜᱮᱵᱚᱱ ᱦᱤᱲᱤᱧ ᱪᱟᱵᱟᱭᱟ ᱠᱮᱱ ᱪᱮᱫᱟᱜ ᱧᱮᱞᱚᱜ ᱠᱟᱱᱟ ᱟᱨᱮ ᱵᱟᱵᱟ ᱟᱢ ᱵᱟᱯᱞᱟᱜ ᱮᱢ ᱥᱮᱱᱚᱜ-ᱟ ᱛᱚᱵᱮ ᱨᱮᱥᱮᱫ ᱛᱚ ᱚᱸᱰᱮ ᱱᱟᱜ ᱫᱚ ᱚᱱᱟ ᱨᱟᱢᱲᱟ ᱨᱤᱡ ᱥᱮᱪᱮᱫ ᱵᱟᱠᱚ ᱞᱟᱹᱭᱟ
ᱦᱟᱭ ᱦᱟᱭ ᱦᱳᱭ
ᱚᱱᱟ ᱮᱱᱮᱡ ᱥᱮᱨᱮᱧ ᱨᱮ ᱟᱫᱚ ᱪᱟᱵᱟᱜ-ᱟ
ᱟᱫᱚ ᱦᱮᱸ
ᱦᱤᱲᱤᱧᱚᱜ-ᱟ ᱥᱮ ᱡᱟᱦᱟᱸᱭ ᱠᱚ ᱵᱟᱰᱟᱭᱟ ᱩᱱᱠᱩ ᱡᱩᱫᱤ ᱜᱚᱡ ᱪᱟᱵᱟᱟᱜ ᱠᱚᱣᱟ ᱟᱵᱚ ᱪᱤᱠᱟᱹ ᱵᱚᱱ ᱵᱟᱲᱟᱭᱟ
ᱮᱠᱫᱚᱢ ᱟᱹᱰᱤ ᱡᱚᱛᱷᱟᱛ ᱜᱚᱢᱠᱮ ᱱᱚᱣᱟ ᱫᱚ ᱮᱫᱚᱢ ᱟᱹᱰᱤ ᱡᱚᱛᱷᱟᱛ ᱠᱟᱛᱷᱟ ᱟᱨᱠᱟ ᱡᱮᱞᱚᱜ ᱠᱟᱱᱟ ᱫᱤᱱᱟᱹᱢ ᱫᱤᱱ ᱱᱚᱜ-ᱚᱭ ᱢᱤᱫᱴᱟᱝ ᱵᱟᱯᱞᱟ ᱚᱲᱟᱜ ᱨᱮᱞᱮ ᱪᱟᱞᱟᱣ ᱞᱮᱱ ᱛᱟᱦᱮᱸ ᱢᱤᱫᱴᱟᱝ ᱜᱟᱛᱮ ᱠᱚᱲᱟᱣᱟᱜ ᱠᱟᱱᱟ ᱪᱟᱞᱟᱣ ᱞᱮᱱᱟ ᱞᱮ ᱜᱚᱝᱠᱮ ᱚᱸᱰᱮ ᱦᱟᱸᱜ ᱚᱱᱟ ᱮᱢᱚᱱ ᱵᱮᱯᱟᱨ ᱢᱟᱱᱮ ᱨᱩᱜᱽ ᱮᱢᱚᱱ ᱵᱟᱲᱟᱭᱟ ᱱᱟᱦᱟᱜ ᱡᱩᱣᱟᱹᱱ ᱠᱚᱲᱟ ᱠᱚ ᱨᱩᱡᱽ ᱜᱮ ᱵᱟᱠᱚ ᱵᱟᱲᱟᱭᱟ ᱦᱮᱸᱥᱮ ᱛᱚ ᱡᱚᱠᱷᱚᱱ ᱩᱱᱠᱩ ᱦᱮᱸ ᱟᱹᱰᱤ ᱞᱟᱡᱟᱣ ᱜᱮ ᱵᱩᱡᱷᱟᱹᱜ ᱠᱟᱱᱟ ᱥᱟᱹᱨᱤ ᱠᱟᱛᱷᱟ ᱚᱱᱟ ᱟᱹᱛᱩ ᱨᱮ ᱨᱩ ᱵᱟᱝᱠᱚ ᱵᱟᱲᱟᱭᱟ ᱨᱩ ᱵᱟᱝᱠᱚ ᱵᱟᱲᱟᱭᱟ ᱚᱠᱟ ᱞᱮᱠᱟᱱ ᱦᱚᱲ ᱠᱚ ᱨᱩ ᱠᱚ ᱵᱟᱲᱟᱭᱟ ᱵᱟᱵᱟ ᱛᱟᱠᱚ ᱵᱚᱭᱮᱥᱠᱚ ᱠᱚ ᱦᱮᱸᱥᱮ ᱫᱟᱫᱩ ᱛᱟᱠᱚ ᱵᱚᱭᱮᱥ ᱠᱚ ᱩᱱᱠᱩ ᱦᱚᱲ ᱠᱚ ᱨᱩᱭᱮᱫ-ᱟ ᱚᱸᱰᱮ ᱟᱨ ᱩᱱᱠᱩ ᱡᱩᱣᱟᱹᱱ ᱠᱚᱲᱟ ᱠᱩᱲᱤ ᱫᱚ ᱥᱟᱭᱤᱰ ᱨᱮᱠᱚ ᱛᱤᱸᱜᱩ ᱟᱠᱟᱱᱟ ᱟᱨ ᱡᱚᱠᱷᱚᱱ ᱜᱮ ᱚᱱᱟ ᱢᱟᱹᱭᱤᱠ ᱠᱚ ᱟᱲᱟᱜ ᱜᱮᱜ-ᱟ ᱵᱚᱠᱥ ᱠᱚ ᱚᱲᱟᱜ ᱜᱮᱭᱟ ᱵᱟᱵᱟ ᱚᱠᱟ ᱞᱮᱠᱟ ᱠᱟᱴᱟ ᱠᱷᱟᱸᱡᱩᱨ ᱮᱱᱮᱡ ᱚᱡᱟᱜ ᱮᱱᱮᱡ ᱮᱢ ᱢᱮᱱᱟ ᱯᱟᱥᱠᱟ ᱮᱱᱮᱡ ᱢᱟᱱᱮ ᱫᱚᱱ ᱠᱟᱛᱮ ᱢᱟᱱᱮ ᱮᱱᱮᱡ ᱧᱮᱞ ᱞᱮᱠᱷᱟᱱ ᱵᱚᱦᱚ ᱠᱚ ᱜᱩᱹᱰᱳᱜᱳᱞ ᱜᱚᱫᱚᱜ ᱛᱟᱢᱟ ᱡᱚᱠᱷᱚᱱ ᱫᱚ ᱚᱱᱟ ᱴᱟᱢᱟᱠ ᱛᱩᱢᱫᱟᱜ ᱠᱚ ᱨᱩ ᱠᱚ ᱞᱟᱹᱭᱟᱠᱚ ᱠᱟᱱᱟ ᱢᱟᱱᱮ ᱥᱮᱛᱟ ᱞᱮᱠᱟ ᱜᱟᱞᱯᱩᱡ ᱟᱹᱪᱩᱨᱚᱜ ᱠᱟᱱᱟ ᱢᱟ
ᱦᱩᱸ ᱟᱯᱮᱯᱮ ᱤᱧ ᱪᱟᱞᱟᱣ ᱠᱟᱱᱟ ᱠᱟᱛᱷᱟ ᱫᱚ
ᱞᱟᱡᱟᱣ ᱨᱮᱱᱟᱜ ᱠᱟᱛᱷᱟ ᱠᱟᱱᱟ ᱵᱟᱝ ᱱᱤᱡᱮᱨᱟᱜ ᱥᱟᱶᱛᱟ ᱨᱮᱱᱟᱜ ᱮᱱᱮᱡ ᱥᱮ ᱮᱢ ᱦᱤᱲᱤᱧ ᱮᱫᱟ ᱦᱟᱱᱛᱮ ᱚᱠᱚᱭ ᱪᱚ ᱚᱠᱟᱞᱮ ᱦᱟᱹᱣᱦᱟᱹᱭ ᱥᱮᱨᱮᱧ ᱵᱟᱲᱟᱭᱮᱫᱟᱭ ᱦᱟᱱᱟ ᱫᱚ ᱫᱚᱢᱮ ᱠᱷᱟᱧᱪᱩᱲ ᱟᱛᱮᱢ ᱢᱮᱫ ᱡᱚᱱᱟᱜ ᱠᱟᱱᱟ
ᱦᱩ ᱟᱫᱚ ᱠᱷᱟᱧᱪᱚᱲ ᱢᱟ ᱠᱷᱟᱧᱪᱚᱲ ᱟᱹᱰᱤ ᱮᱠᱵᱟᱨᱮ ᱪᱷᱟᱯᱨᱤ ᱠᱷᱟᱧᱪᱚᱲ
ᱚᱱ ᱡᱟᱦᱟᱸ ᱚᱱᱟ ᱠᱳ ᱞᱮᱭᱮᱜ ᱠᱟᱱ ᱪᱷᱟᱯᱨᱤ ᱠᱷᱟᱱᱪᱚᱨ ᱴᱷᱤᱠ ᱟᱪᱷᱮ ᱴᱷᱤᱠ ᱮᱠᱫᱚᱢ ᱱᱟᱯᱟᱭ ᱠᱟᱛᱷᱟᱢ ᱞᱟᱹᱭ ᱟᱠᱟᱜ-ᱟ ᱪᱷᱟᱯᱨᱤ ᱠᱷᱟᱱᱪᱚᱜ ᱦᱮᱡᱱᱟᱢ ᱢᱤᱫᱴᱟᱝ ᱤᱭᱟᱹ ᱵᱟᱱᱩᱜ-ᱟ ᱟᱨ ᱮᱢᱚᱱ ᱵᱮᱯᱟᱨ ᱦᱟᱱᱮ ᱡᱟᱦᱟᱸ ᱥᱮᱨᱮᱧ ᱠᱚ ᱡᱟᱦᱟᱸ ᱫᱚ ᱱᱤᱡᱮ ᱟᱯᱱᱟᱨ ᱠᱚᱱᱟᱨᱣᱢ ᱟᱸᱡᱚᱢᱟ ᱴᱷᱤᱠ ᱜᱮ ᱡᱟᱦᱟᱸ ᱫᱚ ᱦᱚᱲ ᱛᱟᱞᱟᱨᱮ ᱚᱱᱠᱟᱱᱟᱜ ᱥᱮᱨᱮᱧ ᱵᱟᱢ ᱟᱲᱟᱜ ᱫᱟᱲᱮᱭᱟᱜᱼᱟ ᱦᱟᱱᱟ ᱠᱚ ᱟᱲᱟᱜ ᱦᱟᱸᱰᱮ ᱟᱹᱰᱤ ᱡᱳᱨ ᱫᱚᱱ ᱦᱮᱸ ᱱᱩᱱᱟᱹᱜ ᱞᱟᱜᱟᱣ ᱵᱩᱡᱷᱟᱹᱜ ᱠᱟᱱᱟ ᱚᱱᱟ ᱢᱟᱹᱭᱤᱠ ᱨᱮ ᱢᱟᱱᱮ ᱟᱛᱚ ᱦᱚᱲ ᱫᱤᱥᱚᱢ ᱦᱚᱲ ᱠᱚ ᱟᱸᱡᱚᱢ ᱚᱪᱚᱭᱮᱫ ᱠᱚᱣᱟ ᱚᱱᱠᱟᱱᱟᱜ ᱥᱮᱨᱮᱧ ᱠᱟᱴᱟ ᱠᱚᱢ ᱧᱮᱞᱮᱫ ᱜᱮᱭᱟ ᱡᱟᱦᱟᱸ ᱞᱮᱠᱟ ᱮᱞᱵᱚᱢ ᱩᱫᱩᱜ ᱠᱟᱱᱟ ᱦᱮᱸᱥᱮ ᱚᱱᱟᱨᱮ ᱵᱟᱝ ᱜᱟᱱᱚᱜ ᱦᱳᱭ ᱮᱠᱫᱚᱢ ᱮᱠᱫᱚᱢ ᱮᱠᱫᱚᱢ ᱟᱹᱰᱤ ᱡᱚᱛᱷᱟᱛ ᱮᱠᱫᱚᱢ ᱴᱚᱵᱚᱞ ᱢᱤᱱᱤᱝ ᱥᱮᱨᱮᱧ ᱚᱱᱟ ᱫᱚ ᱟᱭᱳᱼᱵᱟᱵᱟ ᱥᱟᱢᱟᱝ ᱨᱮ ᱪᱮᱠᱟ ᱛᱮᱢ ᱟᱲᱟᱜ ᱠᱟᱛᱮᱢ ᱮᱱᱮᱡ
ᱮᱠᱵᱟᱨᱮ ᱚᱱᱠᱟᱱ ᱥᱮᱨᱮᱧ ᱡᱮ ᱧᱮᱞ ᱦᱩᱭᱩᱜ ᱠᱟᱱᱟ ᱛᱮᱦᱮᱧ ᱫᱷᱟᱹᱵᱤᱡ ᱛᱮ ᱮ ᱚᱲᱟᱜ ᱠᱚ ᱦᱚᱲ ᱥᱟᱢᱟᱝ ᱨᱮ ᱥᱮᱨᱮᱧ ᱟᱸᱡᱚᱢ ᱜᱮ ᱵᱟᱹᱧ ᱟᱸᱡᱚᱢ ᱫᱟᱲᱮᱭᱟᱜ ᱜᱮᱭᱟ ᱤᱧ ᱫᱚ ᱮᱠ ᱢᱚᱛᱚ ᱡᱩᱫᱤᱧ ᱟᱡᱚᱢ ᱠᱷᱟᱱ ᱫᱚ ᱞᱟᱭᱞᱟᱠᱪᱟᱨ ᱨᱮᱱᱟᱜ ᱥᱮᱨᱮᱧ ᱡᱩᱫᱤ ᱦᱩᱭᱩᱜ ᱠᱷᱟᱱ ᱛᱚᱵᱮᱧ ᱟᱸᱡᱚᱢ ᱫᱟᱲᱮᱭᱟᱜᱼᱟ ᱵᱟᱠᱷᱟᱱ ᱫᱚ ᱡᱟᱦᱟᱸ ᱞᱮᱠᱟᱱ ᱦᱚᱲ ᱥᱮᱨᱮᱧ ᱦᱩᱭᱩᱜᱼᱟ ᱵᱟᱝᱞᱟ ᱥᱮᱨᱮᱧ ᱦᱩᱭᱩᱜ ᱤᱝᱞᱤᱥ ᱵᱟᱝ ᱦᱤᱱᱫᱤ ᱫᱚ ᱩᱱᱟᱹᱜ ᱵᱟᱠᱚ ᱵᱩᱡ ᱴᱷᱤᱠ ᱜᱮᱭᱟ ᱡᱟᱦᱟᱸᱭ ᱵᱟᱲ ᱚᱱᱠᱟ ᱯᱩᱨᱩᱞᱤᱭᱟᱹ ᱥᱮᱨᱮᱧ ᱢᱟ ᱤᱧ ᱢᱟ ᱤᱧᱫᱚ ᱮᱠᱟᱞ ᱜᱮ ᱵᱟ
ᱦᱳᱭ ᱦᱳᱭ ᱦᱳᱭ ᱦᱮᱸ ᱚᱱᱟ ᱢᱟ ᱮᱠᱵᱟᱨᱮ ᱥᱮᱨᱮᱧ ᱢᱟ ᱵᱟᱵᱟᱨᱮ ᱵᱟᱵᱟᱨᱮ
ᱮᱠᱵᱟᱨᱮ ᱚᱱᱟ ᱯᱩᱨᱩᱞᱤᱭᱟᱹ ᱨᱮᱱᱟᱜ ᱧᱮᱞ ᱠᱟᱛᱮᱜ ᱜᱮ ᱟᱵᱚ ᱥᱟᱱᱛᱟᱲ ᱦᱚ ᱟᱫᱚᱠᱚ ᱰᱚᱵᱚᱞ ᱢᱤᱱᱤᱝ ᱮᱱ ᱜᱮᱭᱟ ᱠᱚ
ᱥᱟᱹᱨᱤ ᱠᱟᱛᱷᱟ ᱫᱚ ᱱᱚᱣᱟ ᱠᱟᱱᱟ ᱩᱱᱠᱩᱣᱟᱜ ᱤᱭᱟᱹᱵᱚᱱ ᱮᱢᱚᱱ ᱵᱚᱱ ᱟᱹᱜᱩ ᱠᱮᱜᱼᱟ ᱵᱟᱠᱷᱟᱱ ᱟᱵᱚ ᱞᱟᱦᱟ ᱛᱮᱱᱟᱜ ᱡᱟᱸᱦᱟ ᱮᱱᱮᱡ ᱥᱮᱨᱮᱧ ᱛᱟᱦᱮᱸᱞᱮᱱᱟ ᱢᱟᱱᱮ ᱥᱟᱹᱨᱤᱜᱮ ᱚ ᱢᱮᱱᱮᱫ ᱛᱟᱦᱮᱸ ᱞᱮᱱᱟ ᱯᱨᱚᱛᱮᱠᱴᱤ ᱥᱮᱨᱮᱧ ᱨᱮᱱᱟᱜ ᱢᱮᱱᱮᱫ ᱛᱟᱦᱮᱸ ᱞᱮᱱᱟ ᱦᱮᱸ ᱥᱮ ᱡᱟᱦᱟ ᱛᱤᱱᱟᱹᱜ ᱫᱩᱞᱟᱹᱲ ᱫᱩᱯᱞᱟᱹᱞ ᱥᱤᱨᱤᱧ ᱛᱟᱸᱦᱮ ᱪᱚᱱ ᱠᱤᱱᱛᱩ ᱚᱱᱟ ᱠᱟᱛᱷᱟ ᱨᱮᱱᱟᱜ ᱢᱮᱱᱮᱫ ᱛᱟᱸᱦᱮ ᱞᱮᱱᱟ ᱦᱮᱸ ᱥᱮ ᱟᱨ ᱱᱮᱛᱟᱨ ᱨᱮᱱᱟᱜ ᱚᱱᱟ ᱡᱟᱦᱟ ᱠᱟᱛᱷᱟ ᱠᱟᱱᱟ ᱚᱱᱟ ᱫᱚ ᱢᱮᱱᱮᱫ ᱪᱮᱫ ᱵᱟᱝ ᱪᱮᱫ ᱵᱟᱝ ᱢᱟᱛᱷᱟ ᱢᱩᱱᱰᱩ ᱪᱮᱫ ᱦᱚᱸ ᱵᱟᱢ ᱵᱩᱡᱷᱟᱹᱣ ᱧᱟᱢᱟ ᱵᱟᱝ ᱥᱮ
ᱮᱠ ᱵᱟᱨᱮ ᱮᱠ ᱵᱟᱨᱮ ᱡᱚᱛᱷᱟᱛ ᱠᱟᱛᱷᱟ
ᱚᱱᱟ ᱚᱱᱠᱟ ᱵᱟᱹᱲᱤᱡ ᱪᱟᱵᱟᱜ ᱠᱟᱱᱟ ᱦᱚᱸᱜᱼᱚ ᱱᱟ ᱟᱨ ᱚᱱᱠᱟᱱᱟᱜ ᱠᱚᱜᱮ ᱦᱚᱲ ᱦᱚᱠᱳ ᱟᱯᱱᱟᱨᱟᱜ ᱠᱟᱱᱟ ᱜᱚᱝᱠᱮ ᱚᱱᱟ ᱨᱮᱱᱟᱜ ᱵᱷᱤᱭᱩᱥ ᱮᱢ ᱧᱮᱞ ᱞᱮᱠᱷᱟᱱ
ᱦᱮᱸ ᱠᱟᱛᱷᱟ ᱠᱟᱱ ᱜᱮᱭᱟ ᱟᱫᱚ ᱚᱠᱚᱭᱛᱮ ᱚᱠᱚᱭ ᱪᱮᱫ ᱮ ᱢᱮᱛᱟᱭᱟ ᱚᱱᱟ ᱦᱩᱭᱩᱜ ᱠᱟᱱᱟ ᱢᱮᱱ ᱠᱟᱛᱷᱟ ᱴᱷᱤᱠ ᱥᱮ
ᱦᱮᱸ ᱟᱡᱚᱢᱚᱜ ᱠᱟᱱ ᱟᱪᱪᱷᱟ ᱟᱢᱟᱜ ᱮ ᱰᱤᱥᱴᱟᱵ ᱮᱫᱟ ᱥᱮ ᱤᱧᱟᱜ ᱮ ᱰᱤᱥᱴᱟᱵ ᱫᱟ ᱜᱚᱝᱠᱮ
ᱦᱟᱸ
ᱦᱮᱸ ᱨᱚᱲ ᱵᱟᱝ ᱟᱸᱡᱚᱢᱚᱜ ᱠᱟᱱ ᱛᱟᱢᱟ ᱜᱚᱢᱠᱮ ᱟᱢᱟᱜ
ᱚᱠᱚᱭ ᱰᱤᱥᱴᱟᱵ ᱫᱟᱭ ᱜᱚᱢᱠᱮ ᱤᱧ ᱫᱚ ᱚᱣᱟᱭ ᱯᱷᱟᱭ ᱛᱮᱧ
ᱤᱧᱟᱜ ᱨᱮᱦᱚᱸᱴᱷᱤᱠ ᱜᱮᱠᱚ ᱩᱫᱩᱜᱮᱫᱼᱟ ᱟᱫᱚ ᱪᱤᱠᱟᱢ ᱵᱩᱡᱟ ᱚᱠᱚᱭ ᱵᱷᱤᱛᱤᱨ ᱨᱮ ᱪᱤᱠᱟᱹᱭ ᱫᱟ ᱵᱟᱝ
ᱦᱮᱸ ᱤᱧ ᱫᱚ ᱦᱟᱱᱮ ᱡᱟᱸᱦᱟ ᱥᱮᱴᱟᱯ ᱵᱚᱠᱥ ᱡᱟᱸᱦᱟ ᱥᱤᱥᱴᱮᱢ ᱟᱨᱠᱤ ᱠᱟᱱᱟ ᱚᱱᱟᱴᱟᱜ ᱚᱣᱟᱭᱯᱷᱟᱭ ᱨᱮ ᱠᱟᱱᱮᱴ ᱢᱮᱱᱟᱜ ᱟᱠᱟᱫ ᱛᱤᱧᱟ ᱛᱟᱹᱣ ᱡᱩᱫᱤ ᱜᱳᱞ ᱢᱟᱞ ᱠᱷᱟᱱ ᱪᱮᱫ ᱤᱧ ᱪᱤᱠᱟᱹ ᱫᱟᱲᱮᱭᱟᱜᱼᱟ ᱢᱟ ᱞᱟᱹᱭᱢᱮ
ᱚᱱᱟ ᱜᱮᱛᱚ ᱠᱟᱛᱷᱟ ᱫᱚ ᱢᱟᱱᱮ ᱪᱮᱠᱟᱢ ᱵᱩᱡᱟ ᱤᱱᱠᱟ ᱛᱮ ᱧᱮᱞᱚᱜ ᱠᱟᱱᱟ ᱤᱧᱟᱜ ᱦᱚ ᱴᱟᱣᱟᱨ ᱴᱷᱤᱠ ᱚᱠᱚᱭ ᱪᱮᱠᱟᱭ ᱫᱟ ᱵᱟᱢ ᱵᱩᱪ ᱫᱟᱲᱟᱭᱟᱜᱼᱟ ᱵᱟᱝ
ᱦᱮᱸ
ᱰᱤᱡᱤᱴᱟᱞ ᱡᱤᱱᱤᱥ ᱠᱟᱱᱟ ᱟᱫᱚ ᱚᱠᱚᱭ ᱵᱟᱢ ᱵᱩᱡᱟᱹᱣ ᱫᱟᱲᱮᱭᱟᱜᱼᱟ ᱵᱟᱝ
ᱴᱷᱤᱠ ᱠᱟᱛᱷᱟ ᱛᱚ ᱜᱟᱱ ᱜᱮᱭᱟ᱾
ᱢᱟᱱᱮ ᱡᱟᱦᱟᱸ ᱛᱤᱱᱟᱹᱜ ᱟᱵᱚ ᱵᱚᱱ ᱥᱩᱵᱤᱫᱷᱟ ᱠᱟᱱᱟ ᱚᱱᱠᱟᱜ ᱜᱮ ᱚᱥᱩᱵᱤᱫᱟ ᱦᱚᱸ ᱢᱮᱱᱟᱜᱼᱟ ᱾ ᱦᱮᱸ ᱵᱟᱝ?
ᱦᱮᱸ ᱠᱟᱛᱷᱟ ᱫᱚ ᱠᱟᱱ ᱜᱮᱭᱟ ᱥᱮ ᱚᱱᱟ ᱫᱚ᱾
ᱚᱝᱠᱟᱱ ᱵᱮᱯᱟᱨ ᱛᱟᱦᱞᱮ ᱜᱚᱝᱠᱮ ᱱᱤᱛᱚᱜ ᱫᱚ ᱪᱮᱫ ᱠᱚ ᱪᱤᱠᱟᱹ ᱵᱟᱲᱟᱭᱮᱫ ᱠᱟᱱᱟ? ᱢᱟᱱᱮ ᱱᱤᱛᱚᱜ
ᱱᱤᱛᱚᱜᱼᱟᱜ ᱚᱠᱛᱚ ᱨᱮ ᱥᱮ ᱱᱤᱛᱚᱜ
ᱦᱳᱭ ᱱᱤᱛᱚᱜ ᱟᱨᱠᱤ ᱱᱤᱛᱚᱜ ᱱᱤᱛᱚᱜ᱾
ᱱᱤᱛᱳᱜ ᱫᱚ ᱪᱮᱜ ᱦᱚᱸ ᱵᱟᱝ ᱱᱚᱜᱼᱚᱭ ᱛᱩᱯᱩ ᱵᱟᱲᱟ ᱠᱟᱛᱮᱜ ᱜᱮ ᱚᱸᱰᱮ ᱫᱩᱲᱩᱵ ᱡᱤᱨᱟᱹᱣ ᱦᱩᱭ ᱠᱟᱱᱟ, ᱟᱫᱚ ᱤᱱᱟᱹ ᱞᱮᱠᱟᱨᱮ ᱱᱚᱣᱟ ᱠᱚᱨᱮᱱᱟᱜ ᱠᱤᱪᱷᱩ ᱠᱟᱹᱢᱤ ᱠᱚ ᱳᱟᱨᱱᱤᱝ ᱠᱚ ᱮᱢᱚᱜ ᱠᱟᱱᱟ ᱠᱚ ᱛᱚ ᱚᱱᱟ ᱡᱟᱦᱟᱸ ᱛᱤᱱᱟᱹᱜ ᱡᱟᱦᱟᱸ ᱜᱮ ᱴᱟᱞᱥ ᱠᱚ ᱯᱩᱨᱟᱹᱣ ᱠᱟᱜ ᱦᱩᱭᱩᱜᱼᱟ ᱟᱫᱚ ᱚᱱᱟ ᱞᱮᱠᱟ ᱨᱮᱜᱮ ᱤᱧ ᱦᱚᱸ
ᱟᱪᱪᱷᱟ ᱟᱪᱪᱷᱟ, ᱱᱚᱜᱼᱚ ᱱᱚᱣᱟ ᱟᱪᱪᱷᱟ ᱟᱪᱪᱷᱟ ᱟᱫᱚ ᱣᱚᱝᱠᱮ ᱱᱚᱜᱼᱱᱟ ᱢᱤᱫᱴᱟᱝ ᱵᱷᱟᱜᱤ ᱢᱤᱫᱴᱟᱝ ᱚᱯᱚᱨᱪᱩᱱᱤᱴᱤ ᱵᱚᱱ ᱧᱟᱢ ᱠᱟᱫᱟ ᱡᱟᱦᱟᱸ ᱫᱚ ᱟᱵᱚ ᱢᱤᱫ ᱴᱟᱝ ᱟᱸ ᱴᱚᱴᱷᱟᱠᱩᱭᱟᱹ ᱵᱷᱤᱛᱤᱨ ᱡᱟᱦᱟᱸᱱᱟᱜ ᱠᱟᱹᱴᱤᱡ ᱦᱮᱞᱳ ᱵᱷᱮᱜᱟᱨ ᱵᱷᱮᱜᱟᱨ ᱞᱟᱹᱭ ᱞᱟᱠᱪᱟᱨ ᱠᱚ ᱢᱮᱱᱟᱜ ᱠᱟᱫᱟ, ᱥᱮ ᱠᱤᱪᱷᱩ ᱚᱱᱛᱮᱱᱟᱜ ᱟᱹᱨᱤᱪᱟᱹᱞᱤ ᱠᱚ ᱦᱮᱸ ᱚᱱᱟ ᱠᱚᱵᱚᱱ ᱛᱮᱢᱚᱱ ᱥᱟᱵ ᱨᱟᱠᱟᱵ ᱠᱟᱛᱮ ᱟᱵ ᱵᱚᱱ ᱵᱟᱰᱟᱭ ᱧᱟᱢ ᱫᱟᱲᱮᱭᱟᱜ ᱠᱟᱱᱟ ᱦᱮᱸ ᱥᱮ᱾ ᱡᱟᱦᱟᱸ ᱫᱚ ᱟᱢ ᱚᱱᱟᱢ ᱞᱟᱹᱭᱫᱟ ᱤᱧ ᱚᱱᱟᱧ ᱟᱸᱡᱚᱢᱮᱫᱼᱟ ᱟᱪᱪᱷᱟ ᱚᱱᱟ ᱵᱚᱱ ᱵᱩᱡ ᱚᱱᱛᱮ ᱱᱚᱜ ᱫᱚ ᱚᱱᱠᱟᱱ ᱜᱮᱭᱟ ᱞᱟᱹᱭ ᱞᱟᱠᱪᱟᱨ᱾ ᱚᱱᱟ ᱢᱮᱫᱴᱮᱱ ᱵᱟᱰᱟᱭ ᱨᱮᱱᱟᱜ ᱟᱹᱰᱤ ᱟᱴᱟᱝ ᱢᱤᱫ ᱯᱟᱱᱛᱷᱟ ᱜᱟᱱᱟ ᱟᱫᱚ ᱵᱟᱝ ᱥᱮ᱾
ᱦᱮᱸ ᱴᱷᱤᱠ ᱴᱷᱤᱠ ᱟᱫᱚ ᱱᱤᱭᱟᱹ ᱱᱤᱭᱟᱹ ᱛᱟᱞᱟᱛᱮ ᱦᱮᱸ ᱱᱤᱭᱟᱹ ᱛᱟᱞᱟᱨᱮ ᱚᱝᱠᱟᱱᱟᱱ ᱦᱚᱲ ᱦᱚᱸ ᱫᱚᱨᱠᱟᱨᱚᱜ ᱠᱟᱱᱟ ᱤᱧ ᱟᱢ ᱞᱮᱠᱟᱱ ᱦᱚᱲ ᱮᱸ ᱮᱠ ᱫᱩᱭ ᱫᱚ ᱩᱰᱩᱠ ᱟᱠᱟᱱ ᱜᱤ ᱩᱝᱠᱩ ᱫᱚ ᱟᱵᱚᱣᱟᱜ ᱞᱟᱭᱼᱞᱟᱠᱪᱟᱨ ᱟᱹᱨᱤᱪᱟᱹᱞᱤᱤ ᱦᱚᱸ ᱩᱱᱟᱹᱜ ᱫᱚ ᱵᱟᱝᱠᱚ ᱵᱟᱲᱟᱭᱟ᱾ ᱟᱫᱚ ᱴᱷᱤᱠ ᱟᱪᱮ ᱵᱟᱝᱯᱮ ᱵᱟᱲᱟᱭ ᱨᱮᱦᱚᱸ ᱫᱟᱨᱮ ᱱᱟᱹᱲᱤ ᱦᱮᱸ ᱪᱮᱬᱮ ᱪᱩᱯᱲᱤ ᱠᱚᱣᱟᱜ ᱡᱤᱵᱽ ᱡᱤᱭᱟᱹᱞᱤ ᱡᱤᱭᱚᱱ ᱱᱤᱭᱮ ᱦᱚᱸ ᱟᱯᱮ ᱡᱟᱦᱟᱱᱟᱜ ᱵᱟ ᱡᱟᱦᱱᱟᱜ ᱜᱟᱞᱢᱟᱨᱟᱣ ᱛᱚ ᱦᱩᱭᱩᱜ ᱜᱮᱭᱟ ᱦᱮᱸᱥᱮ ᱮᱠᱵᱟᱨᱮ ᱤᱧ ᱞᱟᱹᱭ ᱞᱟᱹᱧ ᱫᱟᱹᱧ ᱧᱤᱛᱚᱜ ᱦᱚᱲ ᱛᱚ ᱡᱚᱛᱚ ᱡᱟᱭᱜᱟ ᱨᱮᱫᱚ ᱵᱟᱵᱚᱱ ᱦᱟᱨᱟ ᱵᱩᱨᱩ ᱟᱠᱟᱱᱟ ᱢᱤᱫ ᱛᱚᱜ ᱫᱚᱤᱱᱟᱹ ᱦᱩᱭᱩᱜ ᱠᱟᱱᱟ ᱢᱮᱱ ᱠᱟᱛᱷᱟ᱾
ᱦᱮᱸ ᱦᱮᱸ ᱚᱱᱟ ᱢᱟ ᱠᱟᱛᱷᱟ ᱠᱟᱱ ᱜᱮᱭᱟ ᱜᱟᱱ ᱡᱚᱛᱚ ᱦᱚᱲ ᱫᱚ ᱱᱚ ᱫᱚ ᱟᱹᱰᱤ ᱠᱤᱪᱷᱩ ᱵᱟᱝᱠᱚ ᱵᱟᱲᱟᱭᱟ ᱞᱟᱹᱭᱞᱟᱠᱪᱟᱨ ᱨᱮᱱᱟᱜ ᱫᱚ ᱥᱟᱹᱨᱤ ᱠᱟᱛᱷᱟ ᱟᱹᱰᱤ ᱡᱚᱛᱷᱟᱛ ᱠᱟᱛᱷᱟᱢ ᱞᱟᱹᱭ ᱟᱠᱟᱟᱜᱼᱟ᱾ ᱠᱟ ᱠᱟᱛᱮᱜ ᱜᱮ ᱟᱫᱚ ᱱᱚᱜᱼᱱᱟ ᱫᱚ ᱦᱩᱭᱩᱜ ᱠᱟᱱᱟ᱾ ᱡᱮᱢᱚᱱ ᱨᱚᱲ ᱛᱟᱞᱟᱛᱮ ᱟᱵᱚᱣᱟᱜ ᱠᱤᱪᱷᱩ ᱟᱹᱨᱤᱪᱟᱹᱞᱤ ᱨᱮᱱᱟᱜ ᱠᱟᱛᱷᱟ ᱵᱚᱱ ᱵᱟᱰᱟᱭ ᱧᱟᱢᱮᱫᱼᱟ ᱚᱱᱟ ᱥᱟᱶᱛᱮ ᱠᱤᱪᱷᱩ
ᱟᱵᱚᱣᱟᱜ ᱠᱟᱹᱢᱤ ᱦᱚᱸ ᱥᱤᱜᱤᱞ ᱤᱫᱤᱜ ᱠᱟᱱᱟ᱾ ᱴᱷᱤᱠ